ᱦᱮᱸ ᱡᱚᱦᱟᱨ ᱜᱮ ᱜᱚᱝᱠᱮ
ᱦᱮᱸ ᱡᱚᱦᱟᱨ ᱜᱮ ᱡᱚᱦᱟᱨ ᱜᱮ ᱟᱸᱡᱚᱢ ᱧᱟᱢᱚᱜ ᱠᱟᱱᱟ ᱦᱟᱯᱮ ᱟᱹᱞᱤᱧ ᱠᱟᱹᱴᱤᱡ ᱦᱟᱸᱜ ᱢᱤᱫᱵᱟᱨ ᱠᱟᱛᱷᱟ ᱞᱤᱧ ᱨᱚᱲ ᱧᱚᱜᱟ᱾
ᱦᱮᱸ ᱢᱟ ᱞᱟᱹᱭ ᱵᱤᱱ ᱞᱟᱹᱭᱵᱤᱱ ᱟᱵᱤᱱ ᱜᱮ
ᱚ, ᱨᱚᱲᱼ ᱨᱚᱯᱚᱲ ᱠᱚᱫᱚ ᱦᱟᱸᱜ ᱟᱹᱰᱤ ᱥᱟᱺᱜᱤᱧ ᱥᱟᱺᱜᱤᱧᱚᱜ ᱠᱟᱱᱟ ᱩᱱᱟᱹᱜ ᱫᱷᱟᱹᱨᱤᱡ ᱫᱚ ᱦᱟᱸᱜ ᱮᱸᱻ ᱟᱞᱟᱝ ᱫᱚ ᱵᱟᱞᱟᱝ ᱨᱚᱯᱚᱲᱟ ᱠᱟᱹᱴᱤᱡ ᱠᱚᱢ ᱠᱚᱢ ᱧᱚᱜ ᱞᱟᱝ ᱨᱚᱯᱚᱲᱟ ᱦᱮᱸ ᱢᱤᱫ ᱦᱚᱲ ᱛᱮᱫᱚ ᱦᱟᱸᱜ ᱩᱱᱟᱹᱜ ᱥᱟᱹᱜᱤᱧ ᱫᱚ ᱵᱟᱞᱟᱝ ᱜᱚᱦᱚᱲ ᱤᱫᱤᱭᱟ ᱩᱱᱟᱹᱜ ᱥᱟᱸᱜᱤᱧ ᱜᱚᱦᱚᱲ ᱤᱫᱤ ᱞᱮᱠᱷᱟᱱ ᱟᱨᱦᱚᱸ ᱢᱤᱫ ᱦᱚᱲ ᱨᱚᱲ ᱨᱮᱱᱟᱜ ᱫᱟᱣ ᱵᱟᱭ ᱧᱟᱢᱮᱫᱟᱭ ᱵᱟᱱᱟ ᱦᱚᱲ ᱜᱮ ᱥᱚᱢᱟᱱ ᱥᱚᱢᱟᱱ ᱨᱚᱲ ᱧᱚᱜ ᱦᱩᱭᱩᱜᱼᱟ᱾ ᱱᱚᱣᱟ ᱫᱚ ᱠᱟᱹᱴᱤᱡ ᱢᱮᱸᱫ ᱞᱩᱛᱩᱨᱟᱜ ᱦᱩᱭᱩᱜᱼᱟ ᱦᱮᱸ᱾
ᱟᱪᱪᱷᱟ ᱟᱪᱪᱷᱟ ᱴᱷᱤᱠ ᱜᱮᱮᱭᱟ ᱢᱟ ᱟᱫᱚ ᱞᱟᱹᱭ ᱫᱟᱞᱤᱧ ᱡᱮ ᱱᱤᱛᱳᱜ ᱫᱚ ᱪᱮᱫ ᱵᱟᱠᱷᱨᱟᱛᱮ ᱨᱚᱲ ᱞᱮᱠᱷᱟᱱ ᱜᱮᱭᱟ ᱠᱟᱹᱴᱤᱡ ᱞᱟᱹᱭ ᱢᱮ᱾
ᱟᱸᱻ ᱱᱚᱜᱼᱚᱭ ᱟᱵᱚᱣᱟᱜ ᱥᱮᱨᱣᱟ ᱟᱹᱨᱤ-ᱪᱟᱹᱞᱤ ᱠᱚ ᱤᱫᱤ ᱠᱟᱛᱮ ᱱᱟᱥᱮᱱᱟᱜ ᱨᱚᱲ ᱞᱮᱠᱷᱟᱱ ᱫᱚ ᱟᱹᱰᱤᱜᱟᱱ ᱱᱟᱯᱟᱭ ᱠᱚᱜ ᱠᱚᱣᱟ ᱦᱮᱸ ᱟᱹᱰᱤᱜᱟᱱ ᱟᱹᱰᱤᱜᱟᱱ ᱟᱵᱚᱣᱟᱜ ᱥᱮᱨᱣᱟ ᱟᱹᱨᱤ-ᱪᱟᱹᱞᱤ ᱠᱚ ᱦᱟᱱᱛᱮ ᱱᱟᱛᱮᱜ ᱠᱟᱱᱟ ᱮᱱᱮᱡ ᱥᱮᱨᱮᱧ ᱠᱚ ᱟᱫᱚᱜ ᱠᱟᱱᱟ᱾ ᱮᱸᱜ ᱟᱹᱰᱤ ᱜᱟᱱ ᱡᱟᱭᱜᱟ ᱨᱮ ᱧᱮᱞᱚᱜ ᱠᱟᱱᱟ ᱵᱚᱸᱜᱟ ᱵᱩᱨᱩ ᱠᱚ ᱵᱟᱠᱚ ᱵᱚᱸᱜᱟ ᱵᱩᱨᱩ ᱵᱚᱸᱜᱟ ᱵᱩᱨᱩ ᱠᱚᱠᱚ ᱷᱤᱞᱟᱹᱭ ᱠᱚᱛᱟᱵᱚᱱᱟ ᱛᱟᱨᱯᱚᱨᱮ ᱮᱱᱮᱡ ᱥᱮᱨᱮᱧ ᱛᱩᱢᱫᱟᱜ ᱴᱟᱢᱟᱠ ᱠᱚᱠᱚ ᱰᱷᱤᱞᱟᱹᱭᱮᱫᱟ ᱦᱮᱸ ᱚᱱᱟ ᱠᱚ ᱤᱫᱤ ᱠᱟᱛᱮᱜ ᱠᱟᱹᱴᱤᱡ ᱨᱚᱯᱚᱲ ᱞᱮᱠᱷᱟᱱ ᱟᱹᱰᱤ ᱜᱟᱱ ᱜᱮ ᱱᱟᱯᱟᱭ ᱠᱚᱜᱼᱟ᱾
ᱟᱫᱚ ᱟᱹᱞᱤᱧ ᱞᱤᱧ ᱞᱟᱹᱭᱟ ᱡᱮ ᱚᱱᱟ ᱡᱟᱦᱟᱸ ᱵᱚᱸᱜᱟ ᱵᱩᱨᱩ ᱵᱮᱱ ᱞᱟᱹᱭᱮᱜ-ᱟ ᱵᱚᱸᱜᱟ ᱵᱩᱨᱩ ᱠᱟᱛᱷᱟ ᱦᱩᱭᱩᱜ ᱠᱟᱱᱟ ᱟᱵᱚ ᱟᱢ ᱤᱧ ᱞᱮᱠᱟᱱ ᱦᱚᱲ ᱜᱮᱵᱚᱱ ᱟᱫ ᱮᱫᱟ ᱦᱳᱭᱥᱮ ᱛᱚ ᱟᱵᱚ ᱫᱚ ᱚᱱᱠᱟ ᱱᱚᱝᱠᱟᱱ ᱦᱩᱭᱩᱜᱼᱟ ᱡᱮ ᱪᱮᱫ ᱠᱚ ᱞᱭᱟ ᱵᱚᱸᱜᱟ ᱵᱩᱨᱩ ᱠᱚᱫᱚ ᱟᱚᱚᱱ ᱟᱞᱮᱭᱟ ᱟᱫᱚ᱾ ᱱᱚᱣᱟ ᱠᱚᱫᱚ ᱱᱚᱜᱼᱚᱭ ᱡᱮᱱᱚ ᱵᱚᱭᱚᱥ ᱠᱚ ᱡᱟᱦᱟᱸᱭ ᱫᱚ ᱟᱵᱚ ᱨᱮᱱ ᱜᱚᱜᱚ ᱵᱟᱵᱟ ᱛᱟᱠᱚ ᱥᱮ ᱜᱚᱲᱚᱢ ᱦᱟᱲᱟᱢ ᱜᱚᱲᱚᱢ ᱵᱩᱲᱦᱤᱟ ᱛᱟᱠᱚ ᱡᱟᱦᱟᱸ ᱠᱚ ᱢᱮᱱᱟᱜ ᱠᱚᱜᱮᱭᱟ ᱡᱟᱦᱟᱸᱭ ᱠᱚ ᱵᱟᱧᱪᱟᱣ ᱠᱚ ᱩᱱᱠᱩ ᱠᱚᱣᱟᱜ ᱡᱟᱦᱟᱸ ᱠᱚ ᱩᱫᱩᱜ ᱰᱟᱟᱦᱟᱨ ᱥᱮ ᱩᱝᱠᱩ ᱦᱚᱸ ᱱᱩᱠᱩ ᱟᱵᱚ ᱡᱩᱫᱤ ᱦᱟᱯᱮᱱ ᱫᱤᱱ ᱜᱤᱫᱽᱨᱟᱹ ᱯᱤᱫᱟᱨᱟᱹ ᱡᱟᱦᱟᱱᱟᱜ ᱠᱩᱞᱤ ᱵᱚ ᱡᱟᱦᱟᱱᱟᱜ ᱡᱩᱫᱤ ᱚᱝᱠᱟᱱᱟᱜ ᱠᱤᱪᱷᱩ ᱵᱚᱱ ᱠᱚᱨᱟᱣᱟ ᱛᱚ ᱱᱚᱣᱟ ᱠᱚ ᱡᱩᱜᱽ ᱫᱚ ᱡᱩᱫᱤ ᱥᱚᱵ ᱫᱤᱱ ᱯᱩᱡᱟᱹ ᱯᱟᱥᱟ ᱠᱚ ᱧᱮᱞᱟ ᱟᱫᱚ ᱠᱚ ᱯᱩᱡᱟᱹ ᱯᱟᱥᱟ ᱨᱮᱫᱚ ᱟᱵᱚ ᱫᱚ ᱮᱸ ᱡᱟᱦᱟᱸᱭᱟᱜ ᱡᱩᱫᱤ ᱚᱱᱟ ᱤᱭᱩᱴᱩᱵ ᱠᱚᱨᱮ ᱥᱮ ᱡᱟᱦᱟᱸᱱᱟᱜ ᱠᱚᱨᱮ ᱜᱮ ᱥᱳᱥᱟᱞ ᱢᱤᱰᱤᱭᱟ ᱠᱚ ᱨᱮ ᱢᱤᱫᱴᱮᱱ ᱢᱟᱨᱮ ᱥᱮᱨᱮᱧ ᱠᱚ ᱫᱚ ᱟᱯᱞᱳᱰ ᱛᱟᱦᱮᱸᱱ ᱠᱟᱱ ᱜᱮᱭᱟ ᱡᱟᱦᱟᱸᱱᱟᱜ ᱠᱚ ᱨᱮᱱᱟᱜ ᱦᱮᱸ ᱥᱮ ᱡᱟᱦᱟᱸᱛᱤᱥ ᱠᱚ ᱧᱮᱞ ᱧᱟᱢ ᱟᱫᱚ ᱠᱚ ᱞᱟᱹᱭᱟ ᱱᱚᱝᱠᱟ ᱫᱚ ᱵᱟᱵᱚᱱ ᱠᱚᱨᱟᱣᱮᱫ ᱟᱫᱚ ᱪᱮᱫ ᱪᱟᱵᱚᱱ ᱢᱟ ᱠᱚ ᱜᱤᱫᱽᱨᱟᱹ-ᱯᱤᱫᱽᱨᱟᱹ ᱠᱚ ᱟᱫᱚ ᱢᱟ ᱟᱫᱚ ᱞᱟᱹᱭ ᱵᱤᱱ ᱡᱩᱫᱤ ᱱᱚᱜ ᱪᱟᱞᱟᱜ ᱠᱟᱱᱟ ᱛᱚ ᱟᱹᱰᱤ ᱞᱟᱡᱟᱣ ᱯᱟᱲᱟᱜ ᱨᱮᱱᱟᱜ ᱠᱟᱛᱷᱟ ᱵᱟᱝ ᱠᱟᱱᱟ ᱚᱱᱟ ᱠᱚᱫᱚ
ᱟᱹᱰᱤ ᱞᱟᱡᱟᱣ ᱯᱟᱲᱟᱣ ᱨᱮᱱᱟᱜ ᱠᱟᱛᱷᱟ ᱠᱟᱱ ᱜᱮᱭᱟ ᱥᱟᱹᱨᱤ ᱜᱮᱵᱤᱱ ᱞᱟᱹᱭ ᱠᱮᱫᱮᱜᱼᱟ᱾ ᱟᱫᱚ ᱧᱮᱞᱚᱜ ᱠᱟᱱᱟ ᱱᱤᱛᱚᱜ ᱫᱚ ᱟᱫᱚ ᱢᱟᱲᱟᱝ ᱞᱮᱠᱟ ᱫᱚ ᱚᱝᱠᱟ ᱫᱚ ᱵᱚᱸᱜᱟᱼ ᱵᱩᱨᱩ ᱠᱚᱨᱮᱫ ᱮᱱᱮᱡ ᱥᱮᱨᱮᱧ ᱠᱚᱨᱮᱜ ᱟᱵᱚᱨᱮᱱ ᱠᱚᱲᱟ ᱠᱚ ᱠᱩᱲᱤ ᱠᱚ ᱚᱝᱠᱟ ᱠᱚᱫᱚ ᱵᱟᱠᱚ ᱥᱩᱨᱩᱜ ᱠᱟᱱᱟ᱾ ᱚᱱᱟᱨᱮ ᱪᱟᱞᱟᱣ ᱛᱮᱠᱚ ᱞᱟᱡᱟᱜ ᱠᱟᱱᱟ ᱢᱟᱲᱟᱝ ᱦᱚᱲ ᱫᱚ ᱪᱮᱫ ᱢᱟᱲᱟᱝ ᱦᱚᱲ ᱫᱚ ᱚᱲᱟᱜ ᱨᱮᱠᱚ ᱠᱟᱹᱢᱤ ᱠᱟᱹᱥᱱᱤ ᱠᱟᱢ ᱠᱟᱡ ᱮᱫᱟ ᱠᱚ ᱟᱨ ᱚᱱᱟ ᱥᱟᱞᱟᱜ ᱥᱟᱞᱟᱜᱛᱮ ᱮᱱᱮᱡ ᱥᱮᱨᱮᱧ ᱵᱚᱸᱜᱟᱼ ᱵᱩᱨᱩ ᱠᱚᱫᱚ ᱵᱷᱟᱜᱤ ᱜᱮᱠᱚ ᱫᱮᱵᱟᱼᱥᱮᱵᱟᱭᱮᱫ ᱠᱚ ᱛᱟᱦᱮᱸᱫ᱾ ᱱᱮᱛᱟᱨ ᱫᱚ ᱢᱮᱱᱠᱷᱟᱱ ᱚᱝᱠᱟ ᱞᱮᱠᱟ ᱫᱚ ᱵᱟᱝ ᱧᱮᱞᱚᱜ ᱠᱟᱱᱟ ᱟᱹᱰᱤᱜᱟᱱ ᱦᱚᱲᱜ ᱵᱟᱠᱚ ᱠᱩᱥᱤᱭᱟᱜ ᱠᱟᱱᱟ ᱦᱮᱸ ᱱᱤᱛᱚᱜ ᱫᱚ ᱢᱚᱰᱟᱱ ᱪᱟᱵᱟᱜ ᱠᱟᱱᱟ ᱠᱚ ᱡᱚᱛᱚ ᱦᱚᱲ ᱜᱮ ᱠᱤᱱᱛᱩ ᱟᱵᱚ ᱚᱱᱟ ᱠᱚ ᱪᱟᱞᱟᱣ ᱦᱩᱭᱩᱜ ᱛᱟᱵᱚᱱᱟ ᱚᱱᱟ ᱠᱚ ᱡᱟᱭᱜᱟ ᱨᱮ ᱛᱩᱢᱟᱹᱞ ᱡᱟᱣᱨᱟ ᱦᱩᱭᱩᱜ ᱛᱟᱵᱚᱱᱟ᱾ ᱚᱱᱟ ᱥᱮᱨᱮᱧ ᱠᱚ ᱮᱱᱮᱡ ᱠᱚ ᱧᱮᱞ ᱦᱩᱭᱩᱜ ᱛᱟᱵᱚᱱᱟ ᱥᱮᱬᱟ ᱦᱩᱭᱩᱜ ᱛᱟᱵᱚᱱᱟ ᱟᱵᱚ ᱡᱟᱦᱟᱸ ᱠᱚ ᱵᱟᱵᱚᱱ ᱵᱟᱲᱟᱭᱟ ᱚᱱᱟ ᱠᱚ ᱦᱟᱲᱟᱢ ᱦᱟᱲᱟᱢ- ᱵᱩᱲᱦᱤ ᱴᱷᱮᱱ ᱠᱷᱚᱱ ᱵᱚᱱ ᱠᱩᱞᱤ ᱡᱚᱚᱜᱼᱟ ᱠᱩᱞᱤ ᱥᱮᱬᱟ ᱡᱚᱝᱟᱜᱼᱟ ᱵᱚᱱ ᱦᱟᱯᱮᱱ ᱫᱤᱱ ᱨᱮ ᱟᱵᱚ ᱦᱚᱸ ᱟᱵᱚᱨ ᱨᱮᱱ ᱜᱤᱫᱽᱨᱟᱹ ᱯᱤᱫᱽᱨᱟᱹ ᱠᱚ ᱚᱱᱟ ᱠᱟᱛᱷᱟ ᱠᱚᱵᱚᱱ ᱞᱟᱹᱭ ᱫᱟᱲᱮᱭᱟᱠᱚᱣᱟ ᱡᱮ ᱚᱠᱟ ᱞᱮᱠᱟ ᱵᱚᱸᱜᱟᱼ ᱵᱩᱨᱩ ᱠᱚ ᱛᱟᱵᱚᱱ ᱚᱠᱟ ᱞᱮᱠᱟ ᱮᱱᱮᱡ ᱥᱮᱨᱮᱧ ᱠᱚ ᱛᱟᱟᱵᱚᱱ ᱚᱱᱟ ᱠᱚ ᱵᱟᱨᱮᱛᱮ ᱟᱵᱚ ᱦᱚᱸᱵᱚᱱ ᱥᱮᱬᱟ ᱫᱟᱲᱮ ᱟᱠᱚᱣᱟ
ᱟᱫᱚ ᱚᱱᱟ ᱠᱚ ᱢᱮ ᱧᱮᱞ ᱠᱟᱛᱮ ᱟᱫᱚ ᱱᱚᱝᱠᱟ ᱞᱤᱧ ᱢᱚᱱᱮ ᱟᱫᱚ ᱱᱚᱝᱠᱟ ᱞᱤᱧ ᱢᱚᱱᱮᱭᱟ ᱡᱮ ᱟᱵᱚ ᱡᱟᱦᱟᱸᱭ ᱠᱚ ᱦᱟᱲᱟᱢ ᱵᱩᱬᱩ ᱠᱷᱚᱱ ᱩᱱᱠᱩ ᱠᱚ ᱯᱟᱥᱮᱥ ᱛᱮᱠᱩ ᱟᱲᱟ ᱫᱟ ᱾ ᱛᱟᱨᱯᱚᱨ ᱟᱵᱚ ᱵᱚᱱ ᱟᱫᱟ ᱟᱫᱚ ᱚᱝᱠᱟ ᱟᱫ ᱞᱮᱠᱷᱟᱱ ᱫᱚ ᱟᱫᱚ ᱜᱤᱫᱟᱹᱨ ᱯᱤᱫᱟᱹᱨ ᱡᱟᱦᱟᱸ ᱛᱤᱥ ᱡᱩᱫᱤ ᱚᱝᱠᱟ ᱥᱳᱥᱟᱞ ᱢᱤᱰᱤᱭᱟ ᱨᱮᱫᱚ ᱛᱟᱦᱮᱱ ᱜᱮᱭᱟ ᱡᱟᱦᱟᱸᱛᱤᱥ ᱱᱚᱣᱟ ᱠᱚ ᱰᱮᱴᱟ ᱫᱚ ᱥᱮᱯᱷ ᱛᱟᱦᱮᱱ ᱜᱮᱭᱟ ᱱᱚᱣᱟ ᱫᱚ ᱥᱚᱨᱠᱟᱨ ᱮᱢᱚᱱ ᱪᱮᱦᱨᱟ ᱡᱤᱱᱤᱥᱮ ᱵᱮᱱᱟᱣ ᱱᱚᱣᱟ ᱫᱚ ᱟᱹᱰᱤ ᱡᱩᱛ ᱡᱤᱱᱤᱥ ᱵᱮᱱᱟᱣᱟᱜᱼᱟ᱾ ᱡᱟᱦᱟᱸ ᱫᱚ ᱟᱸᱡᱚᱢᱠᱟᱜ ᱨᱮᱭᱟᱜ ᱩᱥᱛᱟᱹ ᱟᱞᱟᱝ ‌ᱞᱟᱝ ᱨᱚᱲ ᱫᱟᱲᱮᱭᱟᱜ ᱠᱟᱱᱟ᱾ ᱱᱚᱜ-ᱚ ᱱᱚᱣᱟ ᱠᱚ ᱡᱤᱱᱤᱥ ᱠᱟᱛᱮᱜᱮ ᱢᱟᱱᱮ ᱯᱮ ᱵᱩᱡᱽ ᱫᱮᱭᱟᱜ ᱠᱟᱱᱟ ᱡᱮ ᱟᱯᱮ ᱥᱮᱫ ᱥᱮ ᱟᱞᱮ ᱥᱮᱫ ᱦᱚᱸ ᱱᱚᱝᱠᱟ ᱜᱮ ᱪᱟᱞᱟᱜ ᱠᱟᱱᱟ ᱥᱮ ᱜᱚᱴᱟ ᱫᱤᱥᱚᱢ ᱦᱟᱞᱪᱟᱞ ᱜᱮ ᱱᱚᱝᱠᱟ ᱛᱚ ᱱᱚᱜ-ᱚᱱᱟ ᱠᱚ ᱡᱤᱱᱤᱥ ᱧᱮᱞ ᱠᱟᱛᱮ ᱵᱷᱟᱜᱮ ᱵᱩᱡᱷᱟᱹᱜᱼᱟ ᱥᱮ ᱟᱸᱡᱚᱢ ᱠᱟᱛᱮ ᱵᱷᱟᱜᱮ ᱵᱩᱡᱷᱟᱹᱜᱼᱟ ᱡᱮ ᱠᱟᱨᱭᱟ ᱮᱯᱥ ᱫᱟᱨᱟᱭᱛᱮ ᱟᱵᱚ ᱵᱚᱱ ᱜᱟᱯᱟᱞᱢᱟᱨᱟᱣ ᱫᱟᱲᱮᱭᱟᱜ ᱠᱟᱱᱟ ᱥᱮ ᱨᱮ ᱮᱥ ᱫᱟᱨᱟᱭ ᱛᱮ ᱦᱚᱸᱜ-ᱚᱭ ᱡᱮᱵᱚᱱ ᱨᱚᱲ ᱫᱟᱲᱮᱭᱟᱜ ᱠᱟᱱᱟ ᱱᱩᱭ ᱜᱚᱝᱠᱮ ᱡᱟᱦᱟᱸᱭ ᱵᱮᱱᱟᱣ ᱦᱳᱭ ᱜᱚᱝᱠᱮ ᱟᱹᱰᱤ ᱥᱟᱨᱦᱟᱣ ᱞᱤᱧ ᱪᱟᱞᱟᱭᱟ ᱟᱹᱞᱤᱧ ᱥᱮᱫ ᱠᱷᱚᱱᱟᱜ ᱟᱨ ᱥᱟᱶᱛᱮ ᱱᱚᱣᱟ ᱞᱤᱧ ᱞᱟᱹᱭᱟ ᱡᱮ ᱟᱹᱵᱤᱱ ᱱᱚᱜᱼᱚᱭ ᱵᱤᱱ ᱞᱟᱹᱭ ᱠᱮᱫ ᱫᱚ ᱡᱟᱦᱟᱸ ᱠᱚ ᱡᱟᱦᱟᱸ ᱠᱚ ᱤᱭᱟᱹᱭᱮᱜᱼᱟ ᱡᱟᱦᱟᱸ ᱠᱚ ᱱᱚᱜᱼᱚᱭ ᱦᱮᱸ ᱱᱩᱠᱩ ᱠᱚ ᱱᱚᱝᱠᱟ ᱠᱚᱤᱡᱟᱹ ᱠᱟᱹᱢᱤᱭᱮᱜᱼᱟ ᱵᱚᱱ ᱡᱷᱚᱛᱚ ᱦᱚᱲᱜᱮ ᱟᱫᱚ ᱚᱱᱟ ᱡᱚᱛᱚ ᱦᱚᱲᱟᱜ ᱫᱳᱥ ᱠᱟᱱ ᱜᱮᱭᱟ ᱮᱠᱷᱟᱱ ᱱᱟᱦᱟᱜ ᱫᱚ ᱚᱱᱠᱟᱱ ᱠᱚ ᱜᱚᱲᱚᱢ ᱟᱲᱚᱢ ᱜᱚᱲᱚᱢ ᱵᱩᱲᱦᱤ ᱠᱚ ᱫᱳᱥ ᱵᱟᱝ ᱠᱟᱱᱟ ᱡᱚᱛᱚ ᱦᱚᱲᱟᱜ ᱱᱤᱛᱚᱜ ᱫᱚ ᱟᱵᱚ ᱫᱚ ᱦᱮᱸ ᱛᱤᱨᱮᱢᱟ ᱞᱟᱦᱟ ᱫᱚ ᱢᱳᱵᱟᱭᱤᱞ ᱦᱚᱸ ᱵᱟᱝ ᱛᱟᱦᱮ ᱞᱮᱱᱟ ᱪᱮᱫ ᱵᱟᱝ ᱛᱟᱦᱮᱞ ᱮᱱᱟ ᱟ ᱢᱳᱵᱟᱭᱤᱞ ᱦᱮᱡ ᱟᱠᱟᱱᱟ ᱵᱷᱟᱜᱤ ᱠᱟᱱᱟ ᱟᱹᱰᱤ ᱠᱤᱪᱷᱩ ᱥᱩᱡᱳᱜ ᱥᱩᱵᱤᱫᱟ ᱵᱚᱱ ᱧᱟᱢᱮᱜᱼᱟ ᱠᱤᱱᱛᱩ ᱠᱤᱱᱛᱩ ᱱᱩᱠᱩ ᱟᱵᱚ ᱡᱟᱦᱟᱸᱭ ᱡᱟᱦᱟᱸ ᱥᱩᱡᱳᱜᱽ ᱥᱩᱵᱤᱫᱷᱟ ᱵᱚᱱ ᱧᱟᱢ ᱠᱟᱛᱮᱫ ᱡᱟᱦᱟᱸ ᱟᱵᱚ ᱥᱩᱡᱳᱜᱽ ᱠᱟᱹᱢᱤ ᱨᱮ ᱞᱟᱜᱟᱣ ᱫᱚᱨᱠᱟᱨ ᱛᱟᱵᱚᱱ ᱥᱮ ᱡᱟᱦᱟᱸ ᱞᱮᱠᱟᱱᱟᱜ ᱟᱵᱚ ᱫᱚ ᱚᱠᱛᱚ ᱫᱚ ᱥᱩᱫᱩ ᱢᱳᱵᱟᱭᱤᱞ ᱨᱮᱫᱚ ᱵᱟᱝ ᱡᱚᱛᱚ ᱚᱱᱮ ᱠᱤᱪᱷᱩ ᱥᱚᱢᱚᱭ ᱫᱚ ᱮᱢᱱᱤ ᱟᱵᱚ ᱡᱚᱛᱚ ᱠᱚ ᱢᱟᱱᱮ ᱮᱢᱱᱤ ᱡᱟᱦᱟᱱᱟᱜ ᱮᱱᱮᱡ ᱥᱮᱨᱮᱧ ᱦᱮᱸ ᱱᱚᱣᱟ ᱠᱚ ᱢᱟᱱᱮ, ᱤᱭᱟᱹ ᱵᱟᱦᱟ ᱵᱟᱦᱟ ᱥᱚᱨᱚᱦᱟᱭ ᱡᱟᱦᱟᱱᱟᱜ ᱠᱚᱨᱮ ᱡᱚᱛᱚ ᱡᱚᱛᱚ ᱠᱤᱪᱷᱩ ᱨᱮ ᱜᱮ ᱟᱵᱚ ᱚᱠᱛᱚ ᱮᱢ ᱩᱱ ᱫᱚ ᱢᱳᱵᱟᱭᱤᱞ ᱨᱮ ᱡᱩᱫᱤ ᱥᱟᱭᱤᱴ ᱨᱮ ᱦᱮ ᱩᱱᱫᱚ ᱢᱚᱵᱟᱭᱤᱞ ᱫᱚ ᱡᱩᱫᱤ ᱥᱟᱭᱤᱰ ᱨᱮᱵᱚ ᱫᱚᱦᱚ ᱠᱟ ᱫᱚᱢᱮ ᱮᱠᱴᱟ ᱫᱚ ᱵᱟᱝ ᱵᱟᱹᱲᱤᱡᱚᱜᱼᱟ ᱡᱮ ᱟᱹᱞᱤᱧᱟᱜ ᱢᱮᱫ ᱛᱮᱫᱚ
ᱢᱳᱵᱟᱭᱤᱞ ᱫᱚ ᱦᱮᱸ ᱜᱚᱝᱠᱮ ᱢᱳᱵᱟᱭᱤᱞ ᱫᱚ ᱦᱟᱸᱜ ᱩᱱᱟᱹᱜ ᱴᱟᱜ ᱫᱚ ᱵᱟᱝ ᱵᱟᱹᱲᱤᱡ ᱜᱮ ᱢᱳᱵᱟᱭᱤᱞ ᱫᱚ ᱟᱹᱰᱤ ᱵᱷᱟᱹᱜᱤ ᱞᱟᱹᱜᱤᱫ ᱜᱮ ᱦᱮᱱᱟᱜ ᱟᱠᱟᱼᱟ ᱟᱹᱰᱤ ᱜᱟᱱ ᱜᱮ ᱵᱷᱟᱜᱤ ᱠᱟᱱᱟ ᱢᱳᱵᱟᱭᱤᱞ ᱟᱛᱮᱫ ᱟᱹᱰᱤ ᱠᱤᱪᱷᱩ ᱵᱚᱱ ᱧᱮᱞ ᱥᱮᱬᱟ ᱫᱟᱲᱮᱭᱟᱜ ᱠᱟᱱᱟ ᱢᱳᱵᱟᱭᱤᱞ ᱫᱟᱨᱟᱡ ᱛᱮ ᱛᱮᱜᱮ ᱴᱷᱤᱠ ᱜᱮᱭᱟ ᱟᱫᱚ ᱟᱵᱚ ᱦᱚᱸ ᱵᱷᱟᱹᱜᱤ ᱠᱟᱹᱢᱤ ᱨᱮᱵᱚᱱ ᱞᱟᱜᱟᱣ ᱞᱮᱠᱷᱟᱱ ᱟᱵᱚᱣᱟᱜ ᱜᱮ ᱵᱷᱟᱜᱤ ᱛᱟᱵᱚᱱᱟ
ᱦᱚᱸ
ᱡᱮᱢᱚᱱ ᱱᱚᱜᱼᱚᱭ ᱧᱮᱞᱚᱜ ᱠᱟᱱ ᱜᱮᱭᱟ ᱱᱤᱛᱚᱜ ᱫᱚ ᱵᱚᱸᱜᱟᱼᱵᱩᱨᱩ ᱠᱚ ᱢᱟᱲᱟᱝ ᱛᱮᱫᱚ ᱪᱤᱠᱟᱹ ᱞᱮᱠᱟ ᱨᱮ ᱵᱚᱸᱜᱟ ᱵᱩᱨᱩ ᱴᱷᱤᱠ ᱴᱷᱟᱠ ᱠᱚ ᱵᱚᱸᱜᱟ ᱵᱩᱨᱩᱭᱮᱫ ᱛᱟᱦᱮᱸ ᱟᱫᱚ ᱟᱫ ᱤᱫᱤᱜ ᱠᱟᱱᱟ ᱪᱤᱠᱟᱹ ᱞᱮᱠᱟ ᱨᱮ ᱟᱫᱚ ᱟᱵᱚ ᱫᱚ ᱵᱟᱵᱚᱱ ᱵᱟᱲᱟᱭ ᱫᱟᱲᱮᱭᱟᱜ ᱠᱟᱱᱟ ᱛᱚ ᱟᱨ ᱞᱟᱹᱭ ᱦᱚᱸ ᱵᱟᱠᱚ ᱞᱟᱹᱭ ᱟᱵᱚᱱ ᱠᱟᱱᱟ ᱚᱱᱠᱟ ᱠᱷᱚᱡᱽ ᱛᱚᱞᱟᱥ ᱵᱟᱵᱚᱱ ᱫᱚᱦᱚ ᱡᱚᱝᱼᱚᱜ ᱠᱟᱱᱟ ᱱᱤᱛᱚᱜ ᱫᱚ ᱡᱚᱛᱚ ᱦᱚᱲᱟᱜ ᱛᱤᱨᱮ ᱜᱮ ᱢᱳᱵᱟᱭᱤᱞ ᱦᱮᱱᱟᱜ ᱛᱟᱵᱚᱱᱟ ᱛᱚ ᱢᱳᱵᱟᱭᱤᱞ ᱫᱟᱨᱟᱭ ᱛᱮᱦᱚᱸ ᱡᱩᱫᱤ ᱟᱵᱚ ᱵᱚᱸᱜᱟ ᱵᱩᱨᱩ ᱥᱮᱨᱣᱟ ᱟᱹᱨᱤᱪᱟᱹᱞᱤ ᱠᱚᱵᱚᱱ ᱜᱟᱯᱟᱞ ᱢᱟᱨᱟᱣᱟ ᱠᱤᱱᱵᱟ ᱚᱸᱰᱮ ᱱᱟᱜ ᱠᱟᱢ ᱠᱟᱹᱢᱤ ᱠᱟᱹᱥᱱᱤ ᱠᱚᱵᱚᱱ ᱫᱮᱠᱷᱟᱣ ᱫᱟᱲᱮᱭᱟᱜᱼᱟ ᱛᱟᱦᱚᱞᱮ ᱠᱷᱟᱱ ᱫᱚ ᱟᱭᱢᱟ ᱦᱚᱲ ᱜᱮᱵᱚᱱ ᱥᱮᱬᱟ ᱫᱟᱲᱮᱭᱟᱜᱼᱟ ᱡᱮ ᱵᱟᱝᱟ ᱟᱵᱚᱣᱟᱜ ᱵᱚᱸᱜᱟ ᱵᱩᱨᱩ ᱫᱚ ᱱᱚᱝᱠᱟ ᱦᱩᱭᱩᱜ ᱛᱟᱵᱚᱱᱟ ᱟᱵᱚᱣᱟᱜ ᱾ ᱮᱱᱮᱡ ᱥᱮᱨᱮᱧ ᱠᱚᱫᱚ ᱱᱚᱣᱟ ᱱᱚᱣᱟ ᱠᱚᱫᱚ ᱱᱩᱱᱟᱹᱜ ᱡᱚᱠᱷᱟ ᱨᱮ ᱦᱩᱭᱩᱜᱼᱟ ᱚᱠᱟ ᱪᱟᱸᱫᱳ ᱨᱮ ᱪᱮᱫ? ᱮᱱᱮᱡ ᱥᱮᱨᱮᱧ ᱦᱩᱭᱩᱜᱼᱟ ᱚᱠᱟ ᱪᱟᱸᱫᱳ ᱨᱮ ᱪᱮᱫ ᱯᱟᱨᱟᱵᱽ ᱯᱩᱱᱟᱹᱭ ᱠᱚ ᱦᱩᱭᱩᱜᱼᱟ ᱚᱱᱟ ᱦᱚᱸ ᱟᱵᱚ ᱢᱳᱵᱟᱭᱤᱞ ᱫᱟᱨᱟᱡ ᱛᱮᱜᱮ ᱵᱚᱱ ᱧᱮᱞ ᱫᱟᱲᱮᱭᱟᱜ ᱧᱮᱞ ᱥᱮᱬᱟ ᱫᱟᱲᱮᱭᱟᱜᱼᱟ ᱚᱱᱟ ᱦᱚᱸ ᱟᱹᱰᱤ ᱜᱟᱱ ᱞᱟᱹᱠᱛᱤ ᱜᱮᱭᱟ
ᱟᱫᱚ ᱚᱱᱟ ᱠᱚ ᱞᱟᱹᱠ ᱞᱟᱹᱠᱛᱤ ᱦᱚᱸ ᱠᱟᱱᱟ ᱟᱨ ᱚᱱᱟ ᱥᱟᱶᱛᱮ ᱞᱤᱧ ᱞᱟᱹᱭᱟ ᱡᱮ ᱚᱱᱟ ᱞᱟᱹᱠᱛᱤ ᱡᱟᱦᱟᱸ ᱞᱟᱹᱠᱛᱤ ᱠᱟᱱ ᱞᱟᱹᱠᱛᱤ ᱢᱟ ᱢᱳᱵᱟᱭᱤᱞ ᱢᱟ ᱠᱷᱩᱵ ᱵᱷᱟᱜᱤ ᱡᱤᱱᱤᱥ ᱠᱟᱱ ᱜᱮᱭᱟ ᱟᱵᱚ ᱫᱚ ᱱᱚᱣᱟ ᱵᱷᱟᱜᱤ ᱡᱤᱱᱤᱥ ᱵᱚᱱ ᱵᱟᱹᱲᱤᱡᱮᱜᱼᱟ ᱾ ᱟᱫᱚ ᱵᱟᱹᱲᱤᱡ ᱨᱮᱵᱚᱱ ᱤᱭᱩᱥ ᱮᱫᱼᱟ ᱟᱫᱚ ᱵᱟᱹᱲᱤᱡ ᱨᱮᱵᱚᱱ ᱤᱭᱩᱡ ᱮᱫ ᱪᱮᱫ ᱞᱮᱠᱟ ᱱᱚᱜᱼᱚᱭ ᱡᱮᱚᱱ ᱡᱮ ᱞᱮᱠᱟ ᱡᱮᱢᱚᱱ ᱱᱚᱜᱼᱚᱭ ᱡᱮᱚᱱ ᱢᱳᱵᱟᱭᱤᱞ ᱯᱷᱮᱥᱵᱩᱠ ᱤᱱᱫᱴᱨᱜᱨᱟᱡᱱ ᱦᱚᱸ ᱵᱷᱟᱜᱤ ᱜᱮᱭᱟ ᱟᱵᱚᱣᱟᱜ ᱩᱯᱨᱩᱢ ᱠᱚ ᱵᱟᱹᱲᱛᱤᱭᱟ ᱟᱫᱚ ᱚᱱᱟ ᱛᱟᱞᱟᱛᱮ ᱟᱵᱚ ᱵᱚᱱ ᱟᱵᱚ ᱟᱵᱚᱨᱮᱱ ᱟᱵᱚ ᱥᱮ ᱟᱵᱚᱨᱮᱱ ᱢᱟᱹᱭ ᱵᱟᱹᱩ ᱛᱟᱠᱚ ᱥᱮ ᱟᱵᱚ ᱨᱮᱱ ᱡᱟᱦᱟᱸᱭ ᱠᱚ ᱵᱚᱝᱥᱚ ᱠᱚᱫ ᱫᱚ ᱩᱱᱠᱩ ᱫᱚ ᱱᱚᱝᱠᱟ ᱱᱚᱝᱠᱟᱭᱮᱡᱜᱼᱟ, ᱡᱮ ᱠᱪᱷᱩ ᱠᱤᱪᱷᱩ ᱤᱭᱩᱴᱩᱵᱟᱨ ᱠᱚ ᱡᱟᱦᱟᱸ ᱫᱚ ᱟᱵᱚ ᱚᱨᱜᱮᱥᱴᱟᱨ ᱠᱚ ᱦᱩᱭᱩᱜ ᱠᱟᱱᱟ ᱚᱨᱜᱮᱥᱴᱟᱨ ᱦᱚᱸ ᱵᱟᱹᱲᱤᱡ ᱵᱟᱝ ᱞᱤᱧ ᱞᱟ. ᱭᱟ ᱚᱨᱜᱮᱥᱴᱟᱨ ᱠᱚᱦᱚᱸ ᱵᱷᱟᱹᱜᱤ ᱜᱮᱭᱟ ᱚᱨᱜᱮᱥᱴᱟᱨ ᱫᱚ ᱦᱚᱲ ᱥᱮ ᱡᱟᱦᱟᱸᱭ ᱡᱟᱦᱟᱸᱭ ᱠᱚ ᱚᱨᱜᱮᱥᱴᱨᱟ ᱠᱚ ᱵᱮᱱᱟᱣᱟᱜᱼᱟ ᱮᱱᱮᱡ ᱥᱮᱨᱮᱧ ᱟ ᱱᱩᱠᱩ ᱦᱚᱸ ᱵᱟᱨ ᱯᱩᱭᱥᱟ ᱨᱳᱡᱜᱟᱨ ᱞᱟᱹᱜᱤᱫ ᱠᱚ ᱠᱚᱨᱟᱣᱟ ᱟᱫᱚ ᱱᱩᱠᱩ ᱦᱚᱸ ᱵᱟᱠᱚ ᱵᱟᱹᱲᱤᱡᱼᱟ ᱛᱟᱦᱚᱞᱮ ᱱᱚᱣᱟ ᱠᱟᱛᱷᱟ ᱛᱮᱞᱤᱧ ᱞᱟᱹᱭᱟ ᱡᱮ ᱩᱱᱠᱩ ᱦᱮᱸ ᱵᱟᱹᱲᱤᱡ ᱦᱚᱸ ᱵᱟᱠᱚ ᱵᱟᱹᱲᱤᱡᱼᱟ ᱟᱨ ᱚᱱᱟ ᱡᱤᱱᱤᱥ ᱥᱟᱶᱛᱮ ᱠᱚ ᱩᱱᱠᱩ ᱡᱟᱦᱟᱸᱭ ᱠᱚ ᱤᱭᱩᱴᱩᱵᱟᱨ ᱠᱚ ᱥᱮ ᱡᱟᱦᱟᱸᱭ ᱠᱚ ᱵᱷᱤᱰᱭᱳ ᱠᱚ ᱟᱯᱞᱳᱰ ᱮᱜᱼᱟ ᱱᱩᱠᱩ ᱫᱚ ᱚᱱᱮ ᱚᱱᱟ ᱠᱤᱪᱷᱩ ᱠᱤᱪᱷᱩ ᱡᱤᱱᱤᱥ ᱫᱚ ᱟᱵᱚ ᱫᱚ ᱥᱳᱥᱟᱞ ᱢᱤᱰᱤᱭᱟ ᱨᱮ ᱵᱟᱝ ᱩᱫᱩᱜ ᱜᱮ ᱵᱮᱴᱟᱨ ᱠᱚᱜᱼᱟ ᱡᱟᱦᱟᱸ ᱫᱚ ᱟᱹᱵᱤᱱ ᱥᱮᱨᱮᱧ ᱮᱱᱮᱡ ᱥᱮᱨᱮᱧ ᱠᱚ ᱛᱩᱞᱟᱹᱣ ᱵᱤᱱ ᱟᱲᱟᱜ ᱵᱤᱱ ᱴᱷᱤᱠ ᱜᱮᱭᱟ ᱠᱤᱱᱛᱩ ᱚᱱᱮ ᱡᱮ ᱦᱮ ᱡᱟᱦᱟᱸᱭ ᱠᱚ ᱩᱱᱠᱩ ᱵᱷᱟᱭᱨᱟᱞ ᱮᱫ ᱠᱚᱣᱟ ᱠᱚ ᱥᱮ ᱡᱟᱦᱟᱱᱟᱜ ᱡᱟᱦᱟᱸ ᱪᱤᱠᱟᱹᱭᱮᱫ ᱠᱚᱣᱟ ᱠᱚ ᱦᱚᱜ-ᱱᱟ ᱠᱚ ᱡᱤᱱᱤᱥ ᱫᱚ ᱵᱟᱝ ᱛᱩᱞᱟᱹᱣ ᱠᱟᱛᱮ ᱜᱮ ᱵᱷᱟᱜᱤᱭᱟ ᱚᱱᱟ ᱠᱚᱫᱚ ᱢᱤᱥᱤᱭᱩᱥ ᱠᱚ ᱠᱚᱨᱟᱣᱮᱜᱼᱟ ᱢᱳᱵᱟᱭᱤᱞ ᱨᱮᱱᱟᱜ ᱡᱟᱦᱟᱸ ᱛᱚ ᱟᱵᱚ ᱥᱚᱵ ᱩᱞᱴᱟ ᱯᱷᱩᱞᱴᱟᱢ ᱵᱮᱵᱚᱦᱟᱨ ᱨᱮ ᱡᱟᱦᱟᱸ ᱠᱚ ᱦᱮᱸ ᱤᱛᱟᱹ ᱱᱟᱜ ᱵᱟᱨᱭᱟ ᱵᱟᱨ ᱯᱚᱭᱥᱟ ᱞᱟᱹᱜᱤᱫ ᱛᱮ ᱟᱵᱚ ᱯᱩᱨᱟᱹ ᱟᱵᱚ ᱥᱚᱢᱟᱡᱽ ᱵᱚᱱ ᱵᱲᱠᱚᱞ ᱰᱚᱰᱮᱭᱮᱫ ᱛᱟᱵᱚᱱᱟ ᱟᱨ ᱥᱟᱶᱛᱮ ᱦᱚᱜ-ᱱᱟ ᱥᱟᱶᱛᱮ ᱟᱵᱚᱨᱮᱱ ᱩᱱᱠᱩ ᱢᱟᱹᱭ ᱛᱟᱠᱚ ᱦᱚᱸ ᱥᱮ ᱵᱟᱹᱵᱩ ᱦᱚᱸ ᱱᱚᱝᱠᱟ ᱵᱟᱹᱲᱤᱡ ᱢᱮᱫ ᱛᱮᱵᱚᱱ ᱧᱮᱞ ᱚᱱᱠᱟ ᱪᱷᱟᱹᱯᱨᱤ-ᱴᱟᱹᱯᱨᱤ ᱟᱹᱰᱤ ᱠᱤᱪᱷᱩ ᱵᱚᱱ ᱢᱮᱱᱮᱫ ᱠᱚ ᱚᱱᱟ ᱠᱚᱫᱚ ᱟᱹᱰᱤ ᱠᱷᱟᱨᱟᱯ ᱵᱩᱡᱷᱟᱹᱜᱼᱟ ᱚᱱᱟ ᱠᱚᱫᱚ ᱟᱫᱚ ᱢᱟᱱᱮ ᱠᱟᱹᱴᱤᱡ ᱵᱚᱱ ᱢᱮᱸᱫ ᱞᱩᱛᱩᱨᱟᱜ ᱠᱷᱟᱱ ᱫᱚ ᱵᱷᱟᱹᱜᱤ ᱠᱚᱜᱼᱟ ᱪᱮᱫ ᱵᱤᱱ ᱞᱟᱹᱭᱟ ᱱᱚᱣᱟ ᱵᱟᱠᱷᱨᱟᱛᱮ?
ᱟᱹᱰᱤ ᱜᱮ ᱟᱹᱰᱤ ᱜᱮ ᱡᱚᱛᱷᱟᱛ ᱠᱟᱛᱷᱟ ᱵᱤᱱ ᱞᱟᱹᱭ ᱠᱮᱜᱼᱟ ᱜᱚᱝᱠᱮ ᱦᱮᱸ ᱦᱚᱸᱜᱼᱚᱭ ᱱᱚᱣᱟ ᱠᱚᱫᱚ ᱱᱤᱛᱚᱜ ᱫᱚ ᱟᱹᱰᱤ ᱵᱟᱹᱲᱤᱡ ᱤᱫᱤᱜ ᱠᱟᱱᱟ ᱚᱨᱠᱮᱥᱴᱟᱨ ᱫᱚ ᱡᱮᱢᱚᱱ ᱵᱷᱟᱜᱤ ᱜᱮᱭᱟ ᱚᱱᱠᱟ ᱟᱹᱰᱤ ᱜᱟᱱ ᱜᱮ ᱯᱚᱭᱥᱟ ᱠᱚᱠᱚ ᱨᱚᱡᱽ ᱱᱮᱛᱟᱨ ᱫᱚ ᱚᱱᱟ ᱫᱟᱨᱟᱭ ᱛᱮ ᱚᱱᱟ ᱦᱚᱸ ᱡᱚᱛᱷᱟᱛ ᱠᱟᱱ ᱜᱮᱭᱟ ᱢᱮᱱ ᱠᱷᱟᱱ ᱱᱤᱛᱚᱜ ᱫᱚ ᱟᱫᱚ ᱟᱹᱰᱤ ᱟᱹᱰᱤᱜᱟᱱ ᱵᱟᱹᱲᱤᱡ ᱚᱨᱥᱚᱝ ᱯᱟᱲᱟᱣ ᱜᱚᱫ ᱟᱠᱟᱱᱟ ᱟᱵᱚᱨᱮᱱ ᱠᱚᱲᱟ ᱜᱤᱫᱽᱨᱟᱹ ᱠᱩᱲᱤ ᱜᱤᱫᱽᱨᱟᱹ ᱚᱱᱟᱛᱮ ᱟᱹᱰᱤ ᱜᱟᱱ ᱵᱟᱹᱲᱤᱡ ᱜᱚᱫᱚᱜ ᱠᱟᱱᱟ ᱟᱨ ᱡᱟᱦᱟᱸ ᱤᱭᱩᱴᱩᱵᱟᱨ ᱠᱚ ᱦᱮᱸᱱᱟᱜ ᱠᱚᱣᱟ ᱩᱱᱠᱩ ᱦᱚᱸ ᱵᱷᱟᱜᱤ ᱡᱤᱱᱤᱥ ᱫᱚ ᱵᱟᱝ ᱥᱳᱥᱟᱞ ᱢᱤᱰᱤᱭᱟ ᱨᱮ ᱵᱟᱝ ᱟᱲᱟᱜ ᱠᱟᱛᱮ ᱩᱱᱠᱩ ᱫᱚ ᱵᱟᱹᱲᱤᱡ ᱡᱤᱱᱤᱥ ᱜᱮ ᱵᱮᱥᱤ ᱠᱚ ᱟᱲᱟᱜ ᱮᱫᱟ ᱠᱟᱨᱚᱱ ᱵᱷᱟᱭ ᱵᱟᱹᱲᱤᱡ ᱡᱤᱱᱤᱥ ᱛᱮᱫᱚ ᱵᱤᱥᱤ ᱦᱚᱲᱟᱜ ᱢᱮᱫ ᱢᱮᱫ ᱱᱚᱡᱚᱨ ᱪᱟᱞᱟᱜ ᱚᱱᱟ ᱵᱷᱤᱣᱩᱥ ᱵᱟᱲᱟᱜ ᱠᱟᱱᱟ ᱴᱷᱤᱠ ᱜᱮᱭᱟ ᱚᱱᱛᱮ ᱜᱮ ᱵᱤᱥᱤ ᱠᱚ ᱱᱚᱡᱚᱨᱟᱜ ᱠᱟᱱᱟ ᱠᱟᱱᱟ ᱚᱱᱟ ᱠᱷᱟᱹᱛᱤᱨ ᱛᱮ ᱚᱱᱠᱟᱱᱟᱜ ᱠᱚ ᱟᱲᱟᱜ ᱮᱫᱟ ᱚᱱᱟ ᱫᱚ ᱟᱫᱚ ᱟᱵᱚᱣᱟᱜ ᱥᱚᱢᱟᱡᱽ ᱠᱷᱮᱛᱨᱮ ᱫᱚ ᱚᱱᱟ ᱫᱚ ᱟᱹᱰᱤ ᱜᱟᱱ ᱜᱮ ᱵᱟᱹᱲᱤᱡᱚᱜ ᱠᱟᱱᱟ ᱟᱵᱚᱨᱮᱱ ᱢᱟᱹᱭ ᱵᱟᱹᱵᱩ ᱛᱟᱠᱚ ᱜᱮᱠᱚ ᱚᱯᱚᱢᱟᱱᱚᱜ ᱠᱟᱱᱟ ᱞᱟᱡᱟᱣ ᱚᱯᱚᱢᱟᱱ ᱨᱮᱱᱟᱜ ᱠᱟᱛᱷᱟ ᱚᱱᱠᱟᱱᱟᱜ ᱠᱚᱫᱚ ᱵᱟᱝ ᱠᱟᱛᱮ ᱱᱟᱯᱟᱭ ᱧᱚᱜᱟᱜ ᱜᱮ ᱵᱷᱤᱰᱤᱭᱳ ᱠᱚᱫᱚ ᱠᱚ ᱮᱱᱮᱡ ᱥᱮᱨᱮᱧ ᱟᱠᱚ ᱠᱚᱠᱚ ᱟᱲᱟᱜ ᱞᱮᱠᱷᱟᱱ ᱫᱚ ᱱᱟᱯᱟᱭ ᱫᱚ ᱱᱟᱯᱟᱭ ᱠᱚᱜᱼᱟ ᱟᱫᱚ ᱵᱟᱹᱲᱛᱤ ᱛᱮᱫᱚ ᱵᱟᱲ ᱛᱤ ᱚᱨᱜᱮᱥᱴᱟᱨ ᱦᱩᱭᱩᱜ ᱠᱟᱱᱟ ᱱᱚᱣᱟ ᱫᱚ ᱠᱟᱹᱴᱤᱡ ᱤᱡᱟᱹ ᱠᱷᱚᱱ ᱫᱚ ᱵᱟᱹᱲᱛᱤᱜ ᱠᱟᱱᱟ ᱞᱮᱠᱷᱟ ᱠᱷᱚᱱ ᱫᱚ ᱵᱟᱦᱮᱨᱮᱜ ᱠᱟᱱᱟ ᱦᱮᱸ ᱢᱤᱫ ᱴᱮᱱ ᱥᱤᱢᱟᱹ ᱠᱷᱚᱱ ᱵᱟᱦᱮᱨᱮᱜ ᱠᱟᱱᱟ ᱟᱫᱚ ᱱᱚᱣᱟ ᱠᱚᱢ ᱧᱚᱜ ᱞᱮᱠᱷᱟᱱ ᱜᱮ ᱟᱹᱰᱤ ᱜᱮ ᱱᱟᱯᱟᱭᱟ ᱛᱟᱯᱚᱨᱮ ᱱᱚᱜᱼᱚᱭ ᱛᱚ ᱵᱟᱦᱟ ᱥᱚᱦᱚᱨᱟᱭ ᱠᱚᱨᱮ ᱦᱚᱸ ᱟᱵᱚᱣᱟᱜ ᱡᱟᱦᱟᱸ ᱯᱚᱨᱚᱵᱽ ᱨᱮᱱᱟᱜ ᱥᱮᱨᱣᱟ ᱨᱮᱱᱟᱜ ᱥᱮᱨᱮᱧ ᱠᱚ ᱦᱮᱱᱟᱜ ᱠᱟᱜ ᱛᱟᱵᱚᱱᱟ ᱚᱱᱟ ᱚᱨᱠᱮᱥᱴ ᱚᱨᱜᱮᱥᱴᱟᱨ ᱫᱟᱨᱟᱭ ᱛᱮ ᱚᱱᱟ ᱠᱚᱦᱚᱸ ᱟᱫ ᱪᱟᱵᱟᱜ ᱠᱟᱱᱟ ᱚᱱᱟ ᱚᱨᱜᱮᱥᱴᱟᱨ ᱥᱮᱱ ᱜᱮ ᱵᱤᱥᱤ ᱠᱚ ᱪᱟᱞᱟᱜ ᱠᱟᱱᱟ ᱮᱱᱮᱡ ᱥᱮᱨᱮᱧ ᱠᱟᱱᱟ ᱠᱚ ᱚᱱᱟ ᱨᱮᱜᱮ ᱨᱟᱹᱥᱠᱟᱹ ᱡᱟᱹᱥᱛᱤ ᱠᱚ ᱵᱩᱡᱷᱟᱹᱣ ᱮᱫᱟ ᱠᱤᱱᱛᱩ ᱱᱚᱣᱟ ᱵᱟᱦᱟ ᱥᱚᱨᱦᱟᱭ ᱛᱩᱢᱫᱟᱜ ᱴᱟᱢᱟᱠ ᱡᱟᱦᱟᱸ ᱮᱱᱮᱡ ᱥᱮᱨᱮᱧ ᱠᱚ ᱦᱮᱱᱟᱜ ᱠᱟᱜᱼᱟ ᱚᱱᱟ ᱠᱚᱫᱚ ᱟᱫᱚ ᱵᱟᱹᱭ ᱵᱟᱹᱭ ᱛᱮ ᱰᱷᱤᱞᱟᱹᱣ ᱤᱫᱤᱜ ᱠᱟᱱᱟ ᱴᱟᱢᱟᱠ ᱠᱚᱦᱚᱸ ᱟᱠᱟ ᱨᱮᱜᱮ ᱛᱟᱸᱦᱮᱱ ᱠᱟᱱᱟ ᱟᱠᱟ ᱨᱮᱜᱮ ᱵᱷᱩ ᱦᱩᱛᱤ ᱪᱟᱭᱟ ᱠᱚ ᱞᱟᱜᱟᱜ ᱠᱟᱱᱟ ᱦᱟᱨᱛᱟ ᱠᱚᱠᱚ ᱡᱚᱢ ᱚᱲᱮᱡ ᱮᱫᱟ ᱟᱫᱚ ᱱᱚᱣᱟ
ᱟᱹᱞᱤᱧ ᱟᱹᱞᱤᱧ ᱞᱤᱧ ᱞᱟᱹᱭᱟ ᱱᱚᱜᱼᱚᱭ ᱡᱮᱢᱚᱱ ᱚᱱᱟ ᱚᱱᱟ ᱡᱤᱱᱤᱥ ᱟᱹᱰᱤ ᱪᱮᱦᱮᱨᱟ ᱵᱤᱱ ᱞᱟᱹᱭ ᱠᱮᱜᱼᱟ ᱡᱮ ᱚᱱᱟ ᱠᱚ ᱟᱠᱟᱨᱮ ᱛᱟᱸᱦᱮᱱ ᱠᱟᱱᱟ ᱟᱥᱛᱮ ᱟᱥᱛᱮ ᱴᱟᱢᱟᱠ ᱦᱚᱸ ᱟᱫᱚ ᱦᱟᱯᱮᱱ ᱫᱤᱱ ᱡᱩᱫᱤ ᱜᱤᱫᱽᱨᱟᱹ ᱯᱤᱫᱽᱨᱟᱹ ᱠᱚ ᱠᱩᱞᱤ ᱵᱚᱱᱟ ᱴᱟᱢᱟᱠ ᱡᱩᱫᱤ ᱵᱚᱱ ᱞᱟᱹᱭᱟ ᱡᱮ ᱜᱚᱞᱯᱚ ᱜᱚᱞᱯᱚ ᱞᱟᱹᱭᱼᱟ ᱴᱟᱢᱟᱠ ᱠᱚᱫᱚ ᱟᱵᱚᱣᱟᱜ ᱴᱟᱢᱟᱠ ᱫᱚᱵᱚᱱ ᱨᱩᱭᱟ ᱟᱨ ᱟᱵᱚ ᱵᱚᱱ ᱮᱱᱮᱡᱟ ᱦᱮᱸ ᱱᱚᱝᱠᱟ ᱵᱚᱱ ᱮᱱᱮᱡᱟ ᱴᱟᱢᱟᱠ ᱠᱚᱫᱚ ᱡᱩᱫᱤ ᱡᱟᱸᱦᱟᱛᱤᱥ ᱦᱚᱸ ᱟᱫᱚ ᱟᱥᱛᱮ ᱟᱥᱛᱮ ᱵᱤᱞᱩᱯᱛᱚ ᱪᱟᱵᱟᱜᱼᱟ ᱥᱮ ᱪᱟᱵᱟ ᱩᱛᱟᱹᱨᱚᱜᱼᱟ ᱟᱫᱚ ᱩᱱ ᱥᱚᱢᱚᱭ ᱫᱚ ᱴᱟᱢᱟᱠ ᱵᱟᱝ ᱛᱟᱸᱦᱮᱱᱟ ᱟᱫᱚ ᱜᱤᱫᱽᱨᱟᱹ ᱯᱤᱫᱽᱨᱟᱹ ᱦᱚᱸ ᱪᱮᱫ ᱵᱚᱱ ᱞᱟ. ᱭ ᱟᱠᱚᱣᱟ ᱡᱮ ᱴᱟᱢᱟᱠ ᱦᱟᱸ ᱴᱟᱢᱟᱠ ᱦᱚᱸ ᱟᱫᱚ ᱪᱮᱫ ᱠᱟᱱᱟ ᱪᱮᱫ ᱞᱮᱠᱟᱱᱟᱜ ᱠᱟᱱᱟ ᱟᱫᱚ ᱵᱟᱵᱚᱱ ᱩᱫᱩᱜ ᱫᱟᱲᱮᱭ ᱟᱠᱚᱣᱟ ᱟᱨ ᱡᱮ ᱱᱚᱜᱼᱚᱭ ᱡᱮᱢᱚᱱ ᱤᱭᱟᱹ ᱠᱚ ᱤᱭᱟᱹ ᱠᱚ ᱡᱤᱥᱤᱧ ᱞᱟᱹᱭ ᱞᱮᱜᱮ ᱟᱨ ᱞᱤᱧ ᱞᱟᱹᱭ ᱦᱚᱪᱚ ᱞᱟᱹᱭ ᱟᱵᱤᱱ ᱠᱟᱱᱟ ᱱᱚᱜᱼᱚᱭ ᱡᱮᱢᱚᱱ ᱤᱭᱟᱹ ᱡᱟᱦᱟᱸ ᱫᱚ ᱦᱩᱭᱩᱜ ᱠᱟᱱᱟ ᱱᱚᱜᱼᱚᱭ ᱟᱵᱚ ᱱᱤᱛᱚᱜ ᱫᱚ ᱡᱮᱢᱚᱱ ᱪᱟᱥᱼᱵᱟᱥ ᱠᱚᱨᱮ ᱡᱟᱦᱟᱸ ᱫᱚ ᱯᱟᱹᱦᱤᱞ ᱠᱷᱚᱱᱟᱜ ᱫᱚ ᱡᱮᱢᱚᱱ ᱡᱮᱢᱚᱱ ᱪᱮᱫ ᱠᱚ ᱞᱟᱹᱭ ᱟ ᱱᱟᱦᱮᱞ ᱟᱛᱮᱜ ᱠᱚ ᱥᱤ ᱵᱟᱲᱟ ᱠᱟᱜᱼᱟ ᱱᱟᱦᱮᱞ ᱦᱚᱸ ᱢᱤᱫᱴᱮᱱ ᱵᱷᱩᱢᱤᱠᱟᱭ ᱯᱟᱞᱚᱱ ᱟᱹᱜᱩ ᱠᱟᱜᱼᱟ ᱥᱮ ᱱᱩᱱ ᱢᱟᱨᱟᱝ ᱠᱤᱪᱷᱩ ᱱᱩᱱᱫᱤᱱ ᱠᱷᱚᱱᱟᱜ ᱤᱭᱟᱹ ᱟᱹᱜᱩ ᱠᱟᱜᱼᱟ ᱱᱟᱦᱮᱞ ᱛᱮᱜᱮ ᱦᱩᱭ ᱪᱟᱥ ᱦᱩᱭ ᱠᱟᱱᱟ ᱚᱱᱟ ᱞᱟᱦᱟ ᱫᱚ ᱪᱮᱫ ᱛᱮᱠᱚ ᱪᱟᱥ ᱛᱮ ᱚᱱᱟ ᱫᱚ ᱵᱟᱵᱚᱱ ᱵᱟᱲᱟᱭᱟ ᱛᱚ ᱱᱟᱦᱮᱞ ᱡᱚᱠᱷᱚᱱ ᱵᱮᱱᱟᱣ ᱠᱟᱱᱟ ᱪᱟᱥ ᱜᱮᱭᱟ ᱱᱤᱛᱚᱜ ᱫᱚ ᱚᱱᱟ ᱥᱟᱶᱛᱮ ᱴᱟᱠᱴᱟᱨ ᱵᱚᱞᱚᱭ ᱱᱟ ᱴᱟᱠᱴᱟᱨ ᱵᱚᱞᱚ ᱵᱚᱞᱮ ᱛᱮ ᱧᱮᱞ ᱵᱤᱱ ᱱᱤᱛᱚᱜ ᱫᱚ ᱯᱨᱟᱭ ᱟᱹᱛᱩ ᱨᱮᱜᱮ ᱡᱚᱛᱚ ᱟᱹᱛᱩ ᱨᱮᱜᱮ ᱯᱨᱟᱭ ᱟᱹᱛᱩ ᱨᱮᱜᱮ ᱟᱫᱚ ᱚᱱᱟ ᱱᱟᱦᱮᱞ ᱡᱤᱱᱤᱥ ᱫᱚ ᱪᱟᱵᱟ ᱩᱛᱟᱹᱨᱮᱱᱟ ᱟᱫᱚ ᱜᱟᱹᱭ ᱰᱟᱝᱨᱟ ᱠᱚᱦᱚᱸ ᱟᱥᱛᱮ ᱟᱥᱛᱮ ᱠᱚ ᱵᱤᱞᱳ ᱪᱟᱵᱟ ᱩᱛᱟᱹᱨᱚᱜ ᱠᱟᱱᱟ ᱟᱨ ᱦᱮᱸ ᱱᱚᱣᱟ ᱠᱚ ᱪᱟᱵᱟ ᱞᱮᱱ ᱠᱷᱟᱱ ᱜᱮ ᱟᱫᱚ ᱟᱵᱚᱣᱟᱜ ᱡᱟᱦᱟᱸ ᱚᱱᱟ ᱤᱭᱟᱹ ᱠᱚᱫᱚ ᱱᱟᱦᱮᱞ ᱠᱚᱫᱚ ᱱᱟᱜ ᱠᱷᱟᱱ ᱟᱵᱚᱣᱟᱜ ᱠᱟᱱ ᱜᱮᱭᱟ ᱦᱮᱸ- ᱚᱱᱟ ᱡᱟᱦᱟᱸ ᱡᱤᱱᱤᱥ ᱠᱚ ᱱᱟᱦᱮᱞ ᱠᱚᱨᱮᱱᱟᱜ ᱦᱚᱸ ᱠᱤᱪᱷᱩ ᱟᱵᱚ ᱯᱩᱛᱷᱤ ᱯᱟᱛᱷᱟᱢ ᱠᱚᱨᱮ ᱢᱮᱱᱟᱜᱼᱟ ᱛᱟᱦᱚᱞᱮ ᱱᱩᱠᱩ ᱡᱩᱫᱤ ᱢᱟᱹᱭ ᱵᱟᱹᱵᱩ ᱛᱟᱠᱚ ᱡᱷᱚᱛᱚ ᱡᱮᱢᱚᱱ ᱦᱚᱸᱜᱼᱚᱭ ᱡᱮᱢᱚᱱ ᱱᱤᱛᱚᱜ ᱤᱥᱠᱩᱞ ᱠᱚᱞᱮᱡᱽ ᱠᱚᱦᱚᱸ ᱮᱸ ᱤᱥᱠᱩᱞ ᱠᱚᱞᱮᱡᱽ ᱠᱚᱦᱚᱸ ᱡᱮᱢᱚᱱ ᱛᱟᱞᱤ ᱛᱮ ᱱᱤᱛᱚᱜ ᱱᱟᱜ ᱠᱟᱱᱟ ᱟᱫᱚ ᱱᱤᱛᱚᱜ ᱡᱩᱫᱤ ᱚᱱᱟ ᱯᱩᱛᱷᱤ ᱯᱟᱛᱷᱟᱢ ᱠᱚᱨᱮ ᱡᱟᱦᱟᱸ ᱠᱚᱨᱮ ᱚᱞ ᱛᱟᱸᱦᱮᱱ ᱠᱟᱱᱟ ᱟᱫᱚ ᱚᱱᱟ ᱠᱚᱨᱮ ᱡᱩᱫᱤ ᱠᱚ ᱞᱟᱹᱭ ᱱᱟᱦᱮᱞ ᱫᱚ ᱪᱮᱫ ᱞᱮᱠᱟᱱ ᱡᱤᱱᱤᱥ ᱠᱟᱱᱟ ᱟᱫᱚ ᱚᱱᱟ ᱠᱚ ᱡᱤᱱᱤᱥ ᱡᱩᱫᱤ ᱟᱵᱚ ᱡᱩᱫᱤ ᱵᱚ ᱡᱩᱫᱤ ᱱᱟᱦᱮᱞ ᱡᱩᱫᱤ ᱞᱮᱭᱟᱭ ᱟᱵᱚᱣᱟᱜ ᱫᱤᱱ ᱜᱤᱫᱨᱟᱹᱨ ᱯᱤᱫᱟᱹᱨ ᱠᱩᱠᱞᱤ ᱵᱚᱱᱟ ᱟᱵᱚᱣᱟᱜ ᱠᱟᱱᱟ ᱛᱟᱦᱚᱞᱮ ᱟᱵᱚ ᱪᱮᱫᱟᱜ ᱵᱚᱱ ᱵᱮᱵᱚᱦᱟᱨ ᱫᱟ ᱪᱮᱫᱟᱜ ᱵᱚᱱ ᱤᱭᱟᱹᱭ ᱫᱟ ᱦᱚᱸᱜᱼᱱᱟ ᱡᱤᱱᱤᱥ ᱫᱚ ᱦᱚᱲ ᱱᱩᱱᱟᱹᱜ ᱟᱨᱟᱢ ᱜᱚᱫᱟ ᱟᱨᱟᱢ ᱫᱚ ᱵᱷᱟᱹᱜᱤᱭᱟ ᱠᱤᱱᱛᱩ ᱱᱟᱦᱮᱞ ᱠᱚᱦᱚᱸ ᱟᱵᱚ ᱫᱚᱵᱚᱱ ᱟᱫ ᱪᱟᱵᱟ ᱠᱮᱫᱟ ᱟᱵᱚᱣᱟᱜ ᱡᱚᱛᱚ ᱠᱤᱪᱷᱩ ᱵᱚᱱ ᱟᱫ ᱪᱟᱵᱟᱭᱟ ᱟᱫᱚ ᱟᱵᱚ ᱫᱚ ᱡᱟᱦᱟᱸ ᱫᱚ ᱦᱩᱭᱩᱜ ᱠᱟᱱᱟ ᱚᱱᱮ ᱤᱭᱟᱹ ᱞᱮᱠᱟ ᱡᱮᱞᱮᱠᱟ ᱡᱮᱢᱚᱱ ᱟᱵᱚ ᱡᱮᱢᱚᱱ ᱪᱟᱸᱫᱳ ᱜᱚᱸᱠᱮ ᱠᱳᱩᱞ ᱵᱚᱱᱟ ᱟᱵᱚ ᱫᱚ ᱪᱮᱫ ᱛᱮᱦᱚᱸ ᱵᱟᱭ ᱤᱭᱟᱹ ᱵᱚᱱᱟ ᱟᱫᱚ ᱡᱷᱚᱛᱚ ᱟᱵᱚᱫᱚᱱ ᱟᱵᱚ ᱛᱮᱜᱮ ᱡᱟᱢᱚ ᱯᱮᱱ ᱦᱚᱨᱚᱜ ᱟᱵᱚ ᱫᱚᱵᱚᱱ ᱯᱩᱨᱟᱹ ᱵᱚᱱ ᱚᱨ ᱵᱷᱩᱤᱜ ᱠᱟᱱ ᱥᱮ ᱟᱵᱚᱫᱚᱱ ᱯᱩᱨᱟᱹ ᱵᱚᱱ ᱢᱟᱱᱮ ᱤᱭᱟᱹ ᱠᱟᱛᱮᱜ ᱵᱚᱱ ᱛᱟᱦᱮᱱ ᱠᱟᱱᱟ ᱩᱞᱚᱝᱜᱚ ᱠᱟᱛᱮᱜ ᱵᱚᱱ ᱛᱟᱦᱮᱱ ᱠᱟᱱᱟ᱾ ᱚ ᱡᱚᱛᱚ ᱠᱤᱪᱷᱩ ᱥᱮ ᱟᱢ ᱫᱚ ᱡᱟᱢᱟ ᱯᱮᱱ ᱦᱚᱨᱚᱜ ᱞᱮᱠᱷᱟᱱ ᱫᱚ ᱵᱟᱢ ᱵᱚᱲᱚᱜᱼᱟ ᱟᱢ ᱫᱚ ᱟᱢᱟᱜ ᱥᱮᱨᱣᱟ ᱨᱮᱱᱟᱜ ᱡᱤᱱᱤᱥ ᱠᱚᱢ ᱟᱫ ᱪᱟᱵᱟ ᱞᱮᱱᱠᱷᱟᱱ ᱟᱢ ᱫᱚ ᱟᱫᱚᱢ ᱟᱫᱮᱱᱟ ᱥᱮ ᱟᱢ ᱫᱚ ᱟᱢ ᱫᱚ ᱟᱢ ᱡᱚᱛᱚ ᱠᱤᱪᱷᱩ ᱜᱮ ᱟᱢ ᱫᱚ ᱟᱢ ᱫᱚ ᱠᱷᱩᱞᱟᱹᱣ ᱪᱟᱵᱟ ᱠᱟᱜᱛᱟᱢ ᱞᱮᱠᱟ ᱜᱮᱢ ᱵᱩᱡᱷᱟᱹᱜᱼᱟ ᱟᱞᱤᱧ ᱱᱟᱣᱟ ᱞᱤᱧ ᱢᱚᱱᱮᱭᱟ ᱟᱫᱚ ᱟᱵᱤᱱ ᱪᱮᱫ ᱞᱮᱠᱟ
ᱦᱳᱭ ᱜᱚᱢᱠᱮ ᱟᱹᱰᱤ ᱡᱚᱛᱷᱟᱛ ᱠᱟᱛᱷᱟ ᱜᱮᱵᱤᱱ ᱞᱟᱹᱭ ᱠᱮᱜᱼᱟ ᱱᱟᱦᱮᱞ ᱠᱚᱨᱮᱱᱟᱜ ᱠᱟᱛᱷᱟ ᱠᱚᱵᱤᱱ ᱥᱟᱵ ᱨᱟᱠᱟᱵ ᱠᱮᱜᱼᱟ ᱟᱹᱰᱤ ᱡᱚᱛᱷᱟᱛ ᱜᱮ ᱱᱤᱛᱚᱜ ᱧᱮᱞᱚᱜ ᱠᱟᱱ ᱜᱮᱭᱟ ᱟᱹᱰᱤᱜᱟᱱ ᱡᱟᱭᱜᱟ ᱨᱮ ᱡᱮ ᱱᱚᱝᱠᱟ ᱱᱤᱛᱚᱜ ᱫᱚ ᱱᱟᱦᱮᱞ ᱛᱟᱦᱮ ᱠᱚᱫᱚ ᱵᱟᱝ ᱧᱮᱞᱚᱜ ᱠᱟᱱᱟ ᱰᱟᱹᱝᱨᱤ ᱱᱟᱦᱮᱞ ᱠᱟᱰᱟ ᱱᱟᱦᱮᱞ ᱠᱚᱛᱮ ᱚᱠᱟ ᱞᱮᱠᱟ ᱢᱟᱲᱟᱝ ᱫᱚᱠᱚ ᱥᱤ ᱠᱟᱛᱮᱫ ᱠᱚ ᱞᱚᱥᱚᱫ ᱠᱟᱛᱮ ᱠᱚ ᱨᱚᱦᱚᱭ ᱛᱟᱦᱮᱸᱫ ᱱᱮᱛᱟᱨ ᱫᱚ ᱚᱱᱟ ᱠᱚᱫᱚ ᱵᱟᱝ ᱧᱮᱞᱚᱜ ᱠᱟᱱᱟ ᱜᱟᱹᱰᱤ ᱴᱟᱹᱰᱤ- ᱛᱚ ᱵᱚᱞᱚ ᱠᱟᱛᱮᱜ ᱱᱤᱛᱚᱜ ᱫᱚ ᱜᱟᱹᱰᱤ ᱛᱮᱜᱮ ᱡᱚᱛᱚ ᱠᱚ ᱥᱤ ᱦᱚᱪᱚᱭ ᱮᱫᱟ᱾ ᱡᱚᱛᱚ ᱫᱚ ᱟᱫᱚ ᱚᱱᱠᱟ ᱢᱟᱲᱟᱝ ᱞᱮᱠᱟ -ᱫᱚ ᱵᱟᱲᱟ ᱞᱮᱠᱟ ᱫᱚ ᱵᱟᱝ ᱠᱷᱟᱴᱟᱣ ᱥᱟᱱᱟᱮᱫ ᱠᱚᱣᱟ ᱡᱚᱛᱚ ᱜᱮ ᱟᱹᱰᱤ ᱟᱨᱟᱢ ᱥᱟᱱᱟᱭᱮᱫ ᱠᱚᱣᱟ᱾ ᱦᱮᱸ ᱢᱮᱱᱠᱷᱟᱱ ᱚ, ᱚᱱᱟ ᱛᱮᱦᱚᱸ ᱥᱤ ᱞᱮᱠᱷᱟᱱ ᱫᱚ ᱦᱚᱲᱢᱚ ᱠᱚᱦᱚᱸ ᱟᱹᱰᱤ ᱵᱮᱥ ᱛᱟᱦᱮᱱ ᱛᱟᱦᱮᱸᱫ ᱠᱟᱹᱢᱤᱭᱟᱢ ᱛᱚᱵᱮ ᱛᱚ ᱦᱚᱲᱢᱚ ᱴᱷᱤᱠ ᱛᱟᱦᱮᱱ ᱛᱟᱢᱟ ᱦᱩᱸ ᱟᱨ ᱱᱤᱛᱚᱜ ᱫᱚ ᱛᱤᱱᱟᱹᱜ ᱮᱢ ᱟᱨᱟᱢᱟ ᱩᱱᱟᱹᱜ ᱜᱮ ᱟᱢᱟᱜ ᱦᱚᱲᱢᱚ ᱫᱚ ᱠᱷᱩᱛᱤᱜ ᱛᱤ ᱤᱫᱤᱜ ᱜᱮᱛᱟᱢᱟ ᱛᱟᱯᱚᱨᱮ ᱢᱤᱫᱴᱮᱱ ᱱᱤᱛᱚᱜ ᱫᱚ ᱜᱟᱹᱲᱤ ᱜᱷᱚᱲᱟ ᱠᱟᱛᱮᱫ ᱦᱮᱸ ᱜᱟᱹᱲᱤ ᱛᱮ ᱥᱤ ᱠᱟᱛᱮᱫ ᱫᱚ ᱟᱹᱰᱤ ᱜᱟᱱ ᱯᱚᱭᱥᱟ ᱠᱷᱚᱨᱚᱪᱚᱜ ᱠᱟᱱᱟ ᱢᱮᱱᱠᱷᱟᱱ ᱚᱱᱟ ᱱᱟᱦᱮᱞ ᱛᱮ ᱥᱤ ᱥᱚᱢᱚᱭ ᱫᱚ ᱩᱱᱟᱹᱜ ᱴᱟ ᱫᱚ ᱯᱚᱭᱥᱟ ᱵᱟᱝ ᱠᱷᱚᱨᱚᱪᱚᱜ ᱛᱟᱦᱮᱸᱫ ᱚᱲᱟᱜ ᱚᱲᱟᱜ ᱚᱲᱟᱜ ᱚᱲᱟᱜ ᱨᱮ ᱡᱷᱚᱛᱚ ᱚᱲᱟᱜ ᱨᱮᱜᱮ ᱱᱟᱦᱮᱞ ᱠᱚ ᱛᱟᱦᱮᱱ ᱛᱟᱦᱮᱸᱫ ᱰᱟᱝᱨᱤ ᱱᱟᱦᱮᱞ ᱠᱟᱲᱟ ᱱᱟᱦᱮᱞ ᱟᱞᱮ ᱥᱮᱫ ᱨᱮᱦᱚᱸ ᱱᱮᱛᱟᱨ ᱫᱚ ᱦᱮᱱᱟᱜ ᱠᱟᱜ ᱜᱮᱭᱟ ᱠᱤᱱᱛᱩ ᱵᱟᱹᱭ ᱵᱟᱹᱭ ᱛᱮ ᱧᱮᱞᱚᱜ ᱠᱟᱱᱟ ᱱᱮᱛᱟᱨ ᱫᱚ ᱟᱨᱚᱦᱚ ᱜᱟᱹᱰᱤ ᱠᱚᱛᱮ ᱜᱮ ᱠᱚ ᱥᱤ ᱦᱚᱪᱚᱭᱮᱫᱟ ᱢᱮᱱᱠᱷᱟᱱ ᱠᱤᱪᱷᱩ ᱠᱤᱪᱷᱩ ᱪᱟᱹᱥᱤ ᱫᱚ ᱦᱮᱱᱟᱜ ᱠᱚᱣᱟ ᱡᱮ ᱵᱟᱠᱷᱟᱱ ᱱᱟᱦᱮᱞ ᱛᱮᱜᱮ ᱰᱟᱝᱨᱤ ᱱᱟᱦᱮᱞ ᱠᱟᱰᱟ ᱱᱟᱦᱮᱞ ᱚᱲᱟᱜ ᱠᱚᱨᱮ ᱰᱟᱝᱨᱤ ᱠᱟᱰᱟ ᱠᱚ ᱡᱟᱦᱟᱸᱭ ᱠᱚ ᱦᱮᱱᱟᱜ ᱠᱚᱛᱟ ᱠᱚᱣᱟ ᱱᱤᱛᱚᱜ ᱦᱚᱸ ᱢᱮᱱᱟᱜ ᱠᱚᱜᱮᱭᱟ ᱦᱟᱲᱟᱢ ᱠᱚ ᱚᱱᱠᱟᱱ ᱠᱚ ᱡᱟᱦᱟᱸᱭ ᱫᱚ ᱱᱟᱦᱮᱞ ᱨᱚᱜ ᱱᱟᱦᱮᱞ ᱵᱮᱱᱟᱣ ᱠᱚᱠᱚ ᱵᱟᱲᱟᱭ ᱜᱮᱭᱟ ᱱᱟᱦᱮᱞ ᱠᱚ ᱟᱨᱟᱬ ᱠᱚ ᱠᱟᱴ ᱨᱮᱱᱟᱜ ᱡᱟᱦᱟᱸ ᱥᱟᱢᱟᱱ ᱠᱚ ᱚᱱᱟ ᱠᱚ ᱵᱮᱱᱟᱣ ᱠᱚ ᱵᱟᱲᱟᱭ ᱜᱮᱭᱟ᱾ ᱦᱮᱸ ᱚᱱᱠᱟᱱ ᱠᱚᱨᱮᱦᱚᱸ ᱟᱵᱚᱦᱟ ᱥᱮ ᱥᱮᱬᱟ ᱫᱚᱦᱚ ᱦᱩᱭᱩᱜ ᱛᱟᱵᱚᱱᱟ ᱥᱮᱬᱟ ᱫᱚᱦᱚ ᱠᱟᱜᱵᱚᱱᱟ ᱚᱱᱟ ᱠᱚ ᱡᱤᱱᱤᱥ ᱫᱚ ᱵᱟᱵᱚᱱ ᱟᱫᱪᱚᱣᱟᱜᱼᱟ ᱦᱮᱸ
ᱟᱵᱚ ᱚᱱᱟ ᱠᱚ ᱡᱤᱱᱤᱥ ᱡᱩᱫᱤ ᱵᱚᱱ ᱟᱫ ᱦᱚᱪᱚᱭᱟ ᱛᱟᱦᱚᱞᱮ ᱠᱷᱟᱱ ᱯᱚᱨᱮᱛᱮ ᱚᱱᱟ ᱠᱚᱫᱚ ᱟᱫᱚ ᱟᱫ ᱢᱟᱞᱟᱞᱴ ᱩᱛᱟᱹᱨᱚᱜᱼᱟ ᱟᱫᱚ ᱚᱱᱟ ᱫᱚ ᱱᱟᱦᱮᱞ ᱚᱠᱟ ᱞᱮᱠᱟ ᱠᱟᱱᱟ ᱱᱟᱦᱮᱞ ᱛᱮᱠᱚ ᱥᱤ ᱛᱟᱦᱮᱸᱫ ᱵᱳᱭ ᱠᱚᱨᱮ ᱡᱩᱫᱤ ᱠᱚ ᱯᱟᱲᱟᱜ ᱨᱮᱦᱚᱸ ᱟᱫᱚ ᱚᱱᱟ ᱠᱚᱫᱚ ᱵᱟ ᱵᱟᱠᱚ ᱵᱟᱲᱟᱭ ᱫᱟᱲᱮ ᱧᱚᱜᱼᱟ ᱧᱮᱞ ᱦᱚᱸ ᱵᱟᱠᱚ ᱧᱮᱞ ᱟᱠᱟᱫᱼᱟ ᱚᱠᱟ ᱞᱮᱠᱟᱱ ᱡᱤᱱᱤᱥ ᱠᱟᱱᱟ ᱚᱱᱟ ᱫᱚ
ᱟᱫᱚ ᱚᱱᱟ ᱠᱷᱟᱹᱛᱤᱨ ᱞᱤᱧ ᱞᱟᱹᱭᱤᱧ ᱡᱮ ᱟᱵᱚᱣᱟᱜ ᱡᱚᱛᱚ ᱦᱚᱲᱟᱜ ᱞᱮᱠᱟ ᱟᱢ ᱤᱧ ᱞᱮᱠᱟᱱ ᱦᱚᱲᱟᱜ ᱟᱵᱚᱣᱟᱜ ᱫᱚ ᱟᱞᱮᱥᱮᱫ ᱢᱟ ᱡᱚᱛᱚ ᱠᱤᱪᱷᱩ ᱜᱮ ᱫᱟ ᱱᱤᱛᱚᱜ ᱫᱚ ᱴᱟᱠᱴᱟᱨ ᱜᱮ ᱡᱚᱛᱚ ᱠᱤᱪᱷᱩᱮᱫ ᱟᱭ ᱱᱟᱦᱮᱞ ᱢᱟ ᱡᱟᱹᱱᱤᱡ ᱚᱠᱚᱭᱟᱜ ᱚᱲᱟᱜ ᱨᱮᱦᱚᱸ ᱵᱟᱹᱱᱩᱜᱼᱟ ᱟᱞᱤᱧ ᱞᱤᱝ ᱞᱟᱹᱭ ᱫᱟᱲᱮᱭᱟᱜᱼᱟ ᱚᱝᱠᱟ ᱢᱚ ᱟᱫᱚ ᱟᱹᱞᱤᱧ ᱞᱟᱹᱭᱟ ᱡᱮ ᱡᱟᱦᱟᱸ ᱛᱤᱱᱟᱹᱜ ᱦᱩᱲᱩ ᱫᱟᱢ ᱟᱩᱫᱵᱧ ᱧᱮᱞᱮᱜᱼᱟ ᱡᱮ ᱥᱚᱨᱠᱟᱨ ᱪᱮᱫᱠᱟ ᱫᱟᱢᱛᱮ ᱦᱟᱛᱟᱣᱮᱫᱼᱟ ᱦᱩᱲᱩ ᱟᱹᱰᱤ ᱠᱚᱢ ᱫᱟᱢ ᱛᱮ ᱟᱫᱚ ᱚᱱᱟ ᱠᱚ ᱡᱤᱱᱤᱥ ᱞᱤᱧ ᱞᱟᱹᱭᱟ ᱡᱮ ᱥᱚᱨᱠᱟᱨ ᱥᱮ ᱠᱚᱢᱯᱟᱱᱤ ᱡᱟᱦᱟᱸᱭ ᱠᱚ ᱦᱟᱛᱟᱣᱮᱫᱼᱟ ᱠᱚᱢ ᱫᱟᱢ ᱛᱮᱠᱚ ᱦᱟᱛᱟᱣ ᱫᱚ ᱟᱫᱚ ᱚᱱᱮ ᱡᱮᱵᱤᱱ ᱧᱮᱞ ᱵᱤᱱ ᱦᱤᱥᱟᱹᱵ ᱠᱟᱛᱮ ᱧᱮᱞ ᱞᱮᱠᱷᱟᱱ ᱫᱚ ᱡᱟᱦᱟᱸ ᱵᱤᱱ ᱥᱤ ᱦᱚᱪᱚᱭᱟ, ᱡᱟᱦᱟᱸ ᱵᱤᱱ ᱨᱚᱦᱚᱭ ᱦᱚᱪᱮᱭᱟ, ᱡᱟᱦᱟᱸ ᱢᱩᱱᱤᱥ ᱞᱟᱜ ᱠᱟᱛᱮ ᱟᱫᱚ ᱚᱱᱟ ᱫᱚ ᱪᱮᱫ ᱨᱮ ᱵᱟᱝ ᱛᱟᱦᱮᱱ ᱠᱟᱱᱟ ᱵᱚᱨᱪᱚᱝ ᱚᱲᱟᱜ ᱠᱷᱚᱱᱟᱜ ᱜᱮ ᱟᱨᱚ ᱮᱢ ᱦᱩᱭᱩᱜ ᱠᱟᱱ ᱛᱟᱵᱤᱱᱠᱷᱟᱱ ᱚᱱᱠᱟ ᱜᱮ ᱧᱮᱞᱚᱜ ᱚᱠᱟ ᱞᱮᱠᱟ ᱥᱮ ᱵᱩᱡᱷᱟᱹᱜ ᱠᱟᱱ ᱞᱮᱠᱟ ᱵᱩᱡᱷᱟᱹᱜ ᱠᱟᱱᱟ ᱟᱫᱚ ᱚᱱᱟ ᱠᱚ ᱡᱤᱱᱤᱥ ᱡᱩᱤ ᱟᱵᱚ ᱡᱩᱫᱤ ᱱᱚᱝᱠᱟ ᱡᱩᱫᱤ ᱵᱚᱱ ᱤᱭᱟᱹ ᱤᱫᱤᱭᱟ ᱟᱫᱚ ᱛᱟᱞᱦᱮ ᱡᱷᱚᱛᱚ ᱟᱵᱚᱣᱟᱜ ᱤᱭᱟᱹ ᱦᱚᱸ ᱟᱫᱚᱜᱼᱟ ᱟᱨ ᱟᱵᱚ ᱡᱮ ᱟᱵᱚᱫᱚ ᱨᱮᱸᱜᱮᱡ ᱦᱚᱲ ᱵᱟᱠᱷᱟᱱ ᱟᱵᱚ ᱟᱵᱚ ᱫᱚ ᱱᱚᱣᱟ ᱡᱟᱭᱜᱟ ᱨᱮᱫᱚᱵᱚᱱ ᱛᱟᱦᱮᱸᱜᱼᱟ ᱵᱟᱠᱷᱟᱱ ᱫᱚ ᱟᱵᱚ ᱫᱚ ᱪᱟᱥᱵᱟᱥ ᱫᱚ ᱟᱵᱚ ᱫᱚ ᱫᱟᱞᱚᱝ ᱚᱲᱟᱜ ᱥᱮ ᱵᱟᱡᱟᱨ ᱥᱟᱦᱟᱨ ᱠᱚᱨᱮ ᱜᱮᱵᱚᱱ ᱛᱟᱦᱮᱸ ᱠᱚᱜᱼᱟ ᱟᱵᱚ ᱵᱤᱨ ᱜᱟᱡᱟᱲ ᱨᱮᱵᱟᱵᱚᱱ ᱛᱟᱦᱮ ᱠᱚᱼᱟ ᱵᱟᱡᱟᱨ ᱥᱟᱦᱟᱨ ᱨᱮᱵᱚᱱ ᱛᱟᱦᱮᱸ ᱠᱚᱜᱼᱟ ᱟᱨᱚ ᱵᱤᱨ ᱜᱟᱡᱟᱲ ᱠᱚᱨᱮ ᱫᱚ ᱮᱴᱟᱜ ᱦᱚᱲ ᱠᱚ ᱛᱟᱦᱮᱸ ᱠᱚᱜᱼᱟ ᱚᱱᱟ ᱠᱚ ᱡᱤᱱᱤᱥ ᱮᱸ ᱟᱵᱚ ᱠᱚ ᱡᱩᱫᱤ ᱵᱟᱵᱚᱱ ᱤᱭᱟᱹ ᱫᱟᱲᱮᱭᱟᱜᱼᱟ ᱪᱮᱫ ᱫᱚᱞᱤᱧ ᱞᱟᱹᱭᱟ ᱟᱫᱚ ᱚᱱᱟ ᱠᱚᱫᱚ ᱠᱷᱟᱨᱟᱯ ᱤᱭᱟᱹ ᱪᱟᱞᱟᱜ ᱠᱟᱱᱟ ᱟᱵᱚ ᱤᱭᱟᱹ ᱪᱮᱛᱟᱱ ᱡᱷᱚᱛᱚ ᱠᱤᱪᱷᱩ ᱨᱮᱜᱮ ᱯᱟᱲᱟᱜ ᱠᱟᱱᱟ ᱤᱭᱟᱹᱨᱚ